ᱡᱚᱸᱦᱟᱨ ᱜᱮ
ᱦᱮᱸ ᱡᱚᱦᱟᱨ ᱜᱮ ᱟᱹᱞᱤᱧᱟᱜ ᱦᱮᱸ ᱟᱹᱞᱤᱧᱟᱜ ᱨᱚᱲ ᱟᱸᱡᱚᱢᱚᱜ ᱠᱟᱱᱟ?
ᱦᱮᱸ ᱨᱚᱲ ᱟᱸᱡᱚᱢᱚᱜ ᱠᱟᱱᱟ᱾
ᱦᱮᱸᱻ
ᱛᱟᱦᱞᱮ ᱱᱟᱯᱟᱭ ᱜᱮᱭᱟ ᱵᱤᱱ?
ᱦᱮᱸ ᱱᱤᱛᱚᱜ ᱫᱚᱞᱤᱧ ᱱᱟᱯᱟᱭ ᱵᱟᱲᱟᱭ ᱜᱮᱭᱟ ᱟᱹᱵᱤᱱ ᱜᱮ ᱪᱮᱫ ᱞᱮᱠᱟ᱾
ᱟᱹᱞᱤᱧ ᱦᱚᱸ ᱱᱟᱯᱟᱭ ᱜᱮ᱾
ᱟᱪᱪᱷᱟ᱾ ᱟᱵᱤᱱ ᱨᱮᱱ ᱚᱲᱟᱜ ᱦᱚᱲ ᱠᱚ ᱪᱮᱫ ᱞᱮᱠᱟ ᱢᱮᱱᱟᱜ ᱠᱚᱣᱟ?
ᱦᱮᱸ ᱱᱟᱯᱟᱭ ᱜᱮ ᱮᱠᱷᱚᱱ ᱫᱚ᱾ ᱟᱹᱵᱤᱱ ᱨᱮᱱ ᱜᱮ ᱪᱮᱫ ᱠᱟ ᱢᱮᱱᱟᱜ ᱠᱚᱣᱟ ᱚᱲᱟᱜ ᱦᱚᱲ?
ᱦᱮᱸ ᱟᱞᱤᱧ
ᱚ ᱟᱪᱪᱷᱟ᱾ ᱢᱮᱫ ᱴᱟᱝ ᱴᱚᱯᱤᱠᱤᱧ ᱞᱟᱹᱭᱫᱟ ᱴᱷᱤᱠ ᱟᱪᱷᱮ ᱚᱱᱟ ᱞᱤᱭᱮ ᱠᱤᱪᱷᱩ ᱟᱞᱚᱪᱚᱱᱟ ᱠᱮᱠᱷᱟᱱ ᱵᱷᱟᱜᱮ ᱦᱩᱭ ᱠᱚᱜ-ᱟ᱾
ᱦᱮᱸ ᱞᱟᱹᱭ ᱵᱤᱱ᱾
ᱫᱩ ᱦᱟᱡᱟᱨ ᱪᱷᱟᱵᱵᱤᱥ ᱨᱮ ᱢᱟᱱᱮ ᱟᱹᱰᱤ ᱡᱩᱜᱽ ᱵᱮ ᱯᱟᱨᱚᱢ ᱦᱮᱡ ᱮᱱᱟ ᱛᱚ᱾ ᱱᱮᱛᱟᱨ ᱦᱚᱸ ᱧᱮᱞᱚᱜ ᱠᱟᱱ ᱜᱮᱭᱟ ᱟᱵᱚ ᱥᱚᱢᱟᱡᱽ ᱨᱮ ᱮᱠᱷᱚᱱᱚ ᱱᱟᱱᱟ ᱦᱩᱱᱟᱹᱨ ᱠᱩᱥᱚᱝᱥᱠᱟᱨ ᱠᱚ ᱢᱮᱱᱟᱜ ᱜᱮᱭᱟ ᱴᱷᱤᱠ ᱟᱪᱷᱮ᱾
ᱦᱳᱭ ᱦᱳᱭ᱾
ᱱᱤᱭᱟᱹ ᱵᱟᱨᱮ ᱛᱮ ᱡᱩᱫᱤ ᱠᱤᱪᱷᱩ ᱵᱤᱱ ᱞᱟᱹᱭ ᱠᱮᱭᱟ᱾
ᱱᱤᱭᱟᱹ ᱵᱟᱨᱮᱛᱮ ᱵᱟᱝ᱾ ᱡᱮ ᱛᱟᱦᱞᱮ ᱮ ᱟᱹᱵᱤᱱ ᱟᱸᱜ ᱦᱮᱸ ᱞᱟᱹᱭ ᱵᱤᱱ᱾
ᱟᱵᱤᱱ ᱠᱤᱷᱩ ᱵᱤᱱ ᱞᱟᱹᱭ ᱠᱮᱭᱟ, ᱟᱹᱞᱤᱧ ᱠᱤᱷᱩ ᱞᱤᱧ ᱞᱟᱹᱭ ᱠᱮᱭᱟ᱾
ᱦᱮᱸ᱾ ᱦᱳᱭ ᱛᱚᱵᱮ᱾ ᱟᱪᱪᱷᱟ ᱟᱵᱤᱱ ᱮ ᱱᱚᱣᱟ ᱠᱟᱛᱷᱟ ᱨᱮ ᱞᱟᱹᱭ ᱥᱟᱱᱟᱭᱮᱫ ᱵᱤᱱᱟ ᱡᱟᱦᱟᱸ ᱫᱚ ᱟᱵᱚ ᱟᱸᱫᱷᱟ ᱯᱟᱹᱛᱭᱟᱹ ᱪᱮᱛᱟᱱ ᱨᱮ ᱵᱤᱥᱟᱹᱥ ᱢᱮᱱᱟᱜ ᱛᱟᱵᱚᱱᱟ᱾
ᱦᱮᱸ ᱦᱮᱸ ᱦᱮᱸ ᱦᱮᱸ ᱦᱮᱸ ᱦᱮᱸ᱾
ᱦᱮᱸ ᱱᱚᱣᱟ ᱵᱟᱨᱮᱛᱮ ᱟᱹᱞᱤᱧ ᱫᱚ ᱚᱝᱠᱟ ᱫᱚ ᱦᱟᱸᱜ ᱠᱷᱟᱱ ᱪᱮᱫ ᱞᱤᱧ ᱞᱮᱭᱟ ᱮᱸ ᱟᱸᱫᱷᱟ ᱯᱟᱹᱛᱭᱟᱹ ᱫᱚ ᱦᱳᱭᱳᱜ ᱠᱟᱱᱟ ᱚᱱᱠᱟ ᱮᱸ ᱯᱟᱹᱦᱤᱞ ᱯᱟᱹᱦᱤᱞ ᱫᱚ ᱚᱝᱠᱟ ᱠᱚ ᱞᱟᱹᱭ ᱛᱟᱦᱮᱸᱱᱟ ᱡᱮ ᱮᱸ ᱫᱚᱢᱮᱜᱮ ᱟᱸᱫᱷᱟ ᱯᱟᱹᱛᱭᱟᱹ ᱪᱮᱛᱟᱱ ᱨᱮ ᱵᱤᱥᱟᱹᱥ ᱛᱟᱦᱮᱸ ᱠᱟᱱ ᱛᱟᱠᱚᱣᱟ᱾ ᱡᱟᱦᱟᱱᱟᱜ ᱜᱮ ᱚᱱᱠᱟ ᱮ ᱜᱷᱚᱴᱚᱱᱟ ᱠᱚ ᱜᱷᱚᱴᱟᱜᱼᱟ ᱥᱮ ᱨᱩᱣᱟᱹ ᱦᱟᱹᱥᱩᱜ ᱟᱠᱚ᱾ ᱟᱫᱚ ᱢᱟᱱᱮ ᱚᱱᱟ ᱫᱚ ᱚᱝᱠᱟ ᱟᱸᱫᱷᱟ ᱯᱟᱹᱛᱤᱭᱟᱹᱣ ᱮ ᱵᱷᱩᱛ ᱥᱮ ᱵᱚᱸᱜᱟ ᱚᱱᱟ ᱠᱚ ᱪᱮᱛᱟᱱ ᱨᱮ ᱠᱚ ᱵᱤᱥᱮᱥᱚᱜ ᱛᱟᱦᱮᱸᱫ ᱰᱟᱹᱱ ᱵᱷᱩᱛ ᱠᱚ ᱪᱮᱛᱟᱱ ᱨᱮ ᱟᱫᱚ
ᱯᱟᱹᱦᱤᱞ ᱫᱚ ᱚᱱᱠᱟᱜᱮ ᱡᱟᱦᱟᱱᱟᱜ ᱠᱚ ᱡᱩᱫᱤ ᱚᱱᱠᱟ ᱟᱛᱳ ᱠᱚᱨᱮᱦᱚᱸ ᱮᱸ ᱥᱮᱸᱜᱮᱞ ᱠᱚ ᱡᱩᱞ ᱠᱚ ᱧᱮᱞ ᱛᱟᱦᱮᱸᱜᱼᱟ ᱥᱮ ᱪᱮᱫ ᱢᱟᱱᱮ ᱡᱟᱦᱟᱱᱟᱜ ᱜᱮ ᱡᱟᱦᱟᱸ ᱪᱤᱠᱟᱹᱜᱼᱟ ᱢᱟᱱᱮ ᱚᱱᱟ ᱫᱚ ᱩᱱᱠᱩ ᱫᱚ ᱟᱸᱫᱷᱟ ᱯᱟᱹᱛ ᱛᱤᱭᱟᱹ ᱢᱮᱱ ᱛᱮᱜᱮᱠᱚ ᱢᱚᱱᱮ ᱛᱟᱦᱮᱸᱜ-ᱟ ᱟᱫᱚ ᱵᱟᱹᱞᱤᱧ ᱵᱟᱲᱟᱭᱟ ᱚᱱᱟ ᱫᱚ ᱛᱤᱱᱟᱹᱜ ᱥᱟᱹᱨᱤᱭᱟ ᱥᱮ ᱮᱲᱮᱭᱟ ᱯᱟᱹᱦᱤᱞ ᱚᱱᱠᱟ ᱞᱟᱹᱭ ᱛᱟᱦᱮᱜ ᱟᱠᱚ ᱱᱮᱛᱟᱨ ᱦᱚᱸ ᱚᱱᱠᱟ ᱜᱚᱲᱚᱢ ᱵᱩᱰᱷᱤ ᱜᱚᱲᱚᱢ ᱦᱟᱲᱟᱢ ᱛᱟᱠᱚ ᱫᱚ ᱢᱮᱱᱟᱜ ᱠᱚᱜᱮᱭᱟ ᱛᱚ᱾ ᱤᱭᱟᱹ ᱩᱸᱜ ᱜᱚᱞᱯᱷᱚ ᱜᱚᱞᱯᱷᱛ᱾ ᱠᱚ ᱛᱮ᱾ ᱟᱫᱚ ᱛᱟᱦᱞᱮ ᱟᱹᱞᱤᱧ ᱫᱚ ᱟᱞᱤᱧ ᱫᱚ ᱚᱝᱠᱟ ᱫᱚ ᱚᱱᱟ ᱠᱚ ᱪᱮᱛᱟᱱ ᱨᱮᱫᱚ ᱫᱚᱢᱮ ᱫᱚ ᱯᱟᱹᱛᱤᱭᱟᱹ ᱫᱚ ᱵᱟᱹᱱᱩᱜ ᱛᱟᱹᱞᱤᱧᱟ ᱟᱫᱚ ᱞᱟᱦᱟ ᱛᱮᱠᱚ ᱞᱟᱹᱭ ᱛᱟᱦᱮᱸᱜᱼᱟ ᱡᱮ ᱡᱟᱦᱟᱱᱟᱜ ᱜᱮ ᱡᱩᱫᱤ ᱟᱛᱳ ᱠᱚᱨᱮ ᱥᱮᱸᱜᱮᱞ ᱡᱩᱞᱩᱜ ᱠᱟᱱᱟ ᱞᱟᱹᱭ ᱟᱠᱚ ᱦᱟᱱ ᱛᱮ ᱨᱮ ᱪᱮᱫ ᱰᱟᱹᱱ ᱥᱮᱸᱜᱮᱞ ᱡᱩᱞᱩᱜ ᱠᱟᱱᱟ ᱥᱮ ᱱᱚᱝᱠᱟᱱᱟᱜ ᱥᱮ ᱡᱟᱦᱟᱸᱭ ᱡᱩᱫᱤ ᱨᱩᱣᱟᱹ ᱦᱟᱹᱥᱩ ᱦᱟᱹᱥᱩᱜ-ᱟᱭ ᱞᱮᱭᱟᱠᱚ ᱱᱚᱝᱠᱟᱜ ᱠᱟᱱᱟᱭ ᱦᱟᱝᱠᱟᱜ ᱠᱟᱱᱟᱭ᱾ ᱡᱮ ᱮᱸ ᱴᱷᱤᱠ ᱮᱸ ᱡᱩᱫᱤ ᱨᱩᱣᱟᱹ ᱦᱟᱹᱥᱩᱜ ᱠᱟᱱᱟᱭ ᱰᱟᱠᱛᱟᱨ ᱴᱷᱮᱱ ᱵᱚᱱ ᱪᱟᱞᱟᱜᱼᱟ ᱢᱮᱱᱠᱷᱟᱱ ᱚᱡᱷᱟ ᱴᱷᱮᱱ ᱦᱚᱸ ᱵᱚᱱ ᱪᱟᱞᱟᱜᱼᱟ ᱵᱟᱨ ᱴᱷᱮᱱ ᱜᱮ ᱵᱚᱱ ᱪᱟᱞᱟᱜᱼᱟ᱾ ᱠᱷᱟᱹᱞᱤ ᱚᱡᱷᱟ ᱴᱷᱮᱱ ᱪᱟᱞᱟᱣ ᱠᱟᱛᱮ ᱦᱚᱸ ᱵᱟᱭ ᱦᱩᱭᱩᱜᱼᱟ᱾ ᱟᱞᱤᱧ ᱫᱩᱞᱤᱧ ᱢᱚᱱᱮᱭᱟ ᱰᱟᱠᱛᱟᱨ ᱴᱷᱮᱱ ᱦᱚᱸ ᱪᱟᱞᱟᱜ ᱫᱚᱨᱠᱟᱨ ᱠᱟᱱᱟ᱾ ᱪᱮᱫ ᱞᱮᱠᱟᱱᱟᱜ ᱯᱟᱞᱮ ᱮᱸ ᱟᱹᱰᱤ ᱢᱟᱨᱟᱝ ᱨᱳᱜᱽ ᱟᱡᱟᱨ ᱜᱮ ᱢᱤᱫᱴᱟᱝ ᱧᱟᱢ ᱠᱟᱫᱮᱭᱟ ᱢᱤᱫᱴᱟᱝ ᱦᱚᱲ᱾ ᱛᱟᱦᱚᱞᱮ ᱚᱱᱟ ᱢᱟᱛᱚ ᱚᱡᱷᱟ ᱴᱷᱮᱱ ᱪᱟᱞᱟᱣ ᱠᱟᱛᱮᱫ ᱫᱚ ᱵᱟᱵᱚᱱ ᱵᱩᱡᱽ ᱫᱟᱲᱮᱭᱟᱜ-ᱟ ᱥᱮ᱾
ᱵᱟᱝ᱾
ᱫᱚ ᱚᱱᱟ ᱦᱤᱥᱟᱹᱵ ᱛᱮ ᱟᱹᱞᱤᱧ ᱫᱚᱞᱤᱧ ᱢᱚᱱᱮᱭᱟ ᱡᱟᱦᱟᱸᱭ ᱡᱩᱫᱤ ᱫᱚᱢᱮ ᱜᱮᱭ ᱨᱩᱣᱟᱹ ᱦᱟᱹᱥᱩᱜ ᱠᱟᱱᱟᱭ ᱛᱟᱦᱞᱮ ᱚᱡᱷᱟ ᱴᱷᱮᱱ ᱦᱚᱸ ᱪᱟᱞᱟᱣ ᱫᱚ ᱫᱚᱨᱠᱟᱨᱚᱜ ᱠᱟᱱ ᱜᱮᱭᱟ ᱠᱟᱹᱴᱤᱡ ᱫᱚ ᱟᱨ ᱰᱟᱠᱛᱟᱨ ᱴᱷᱮᱱ ᱫᱚ ᱤᱧ ᱫᱩᱧ ᱢᱚᱱᱮᱭᱟ ᱮᱠᱫᱚᱢ ᱪᱟᱞᱟᱣ ᱜᱮ ᱞᱟᱠᱛᱤᱜ ᱠᱟᱱᱟ᱾ ᱵᱟᱝ ᱪᱟᱞᱟᱣ ᱞᱮᱠᱷᱟᱱ ᱫᱚ ᱵᱟᱝ ᱜᱟᱱᱚᱜᱼᱟ ᱤᱧ ᱫᱩᱧ ᱢᱚᱱᱮᱭᱟ᱾ ᱫᱟ ᱟᱵᱤᱱ ᱪᱮᱫ ᱞᱮᱠᱟ ᱵᱤᱱ ᱞᱟᱹᱭᱫᱟ ᱠᱟᱹᱴᱤᱡ ᱞᱟᱹᱭ ᱵᱤᱱ᱾
ᱟᱞᱤᱧ ᱞᱤᱧ ᱢᱚᱱᱮᱭᱟ ᱢᱟᱱᱮ ᱫᱩ ᱦᱟᱡᱟᱨ ᱪᱷᱟᱵᱤᱥ ᱨᱮ ᱛᱤᱸᱜᱩ ᱠᱟᱛᱮᱫ ᱢᱟᱱᱮ ᱱᱮᱛᱟᱨ ᱢᱮᱰᱤᱠᱮᱞ ᱥᱟᱭᱮᱱᱥ ᱦᱚᱸ ᱟᱰᱤ ᱩᱱᱱᱚᱛᱚ ᱢᱮᱱᱟᱜᱼᱟ ᱛᱟᱯᱚᱨᱮ ᱮᱢᱱᱤ ᱥᱟᱭᱮᱱᱥ ᱛᱮᱦᱚᱸ ᱟᱰᱤ ᱩᱱᱱᱚᱛᱚ ᱠᱟᱱᱟ ᱫᱤᱥ ᱚᱢ ᱛᱚ ᱟᱞᱤᱧ ᱢᱚᱱᱮᱭᱟ ᱱᱤᱭᱟᱹ ᱟᱸᱫᱷᱟ ᱯᱟᱹᱛᱤᱭᱟᱹᱣ ᱫᱚ ᱱᱮᱛᱟᱨ ᱫᱚ ᱵᱟᱝ ᱯᱟᱹ ᱛᱭᱟᱹᱣ ᱞᱮᱠᱷᱟᱱ ᱜᱮ ᱵᱷᱟᱜᱮ-ᱟ ᱪᱮᱫᱟᱜ ᱥᱮ ᱮᱠᱷᱚᱱ ᱟᱛᱳ ᱚᱲᱟᱜ ᱠᱚᱨᱮ ᱧᱮᱞᱚᱜ ᱜᱮᱭᱟ ᱡᱮ ᱥᱟᱯᱳᱡ ᱢᱤᱫᱴᱟᱝ ᱵᱤᱧ ᱮ ᱜᱮᱨ ᱠᱟᱫᱮᱭᱟ ᱮᱠᱷᱚᱱᱳ ᱩᱱᱤ ᱰᱟᱠᱛᱟᱨ ᱴᱷᱮᱱ ᱟᱜᱮ ᱵᱟᱝ ᱤᱫᱤ ᱠᱟᱛᱮᱫ ᱟᱭᱳ ᱚᱡᱷᱟ ᱴᱷᱮᱱ ᱠᱚ ᱤᱫᱤᱭᱮᱭᱟ, ᱮᱢᱚᱱ ᱦᱚᱸ ᱧᱮᱞ ᱠᱟᱱᱟ ᱢᱟᱱᱮ ᱡᱷᱚᱛᱚ ᱡᱷᱚᱛᱚ ᱵᱤᱧ ᱫᱚ ᱠᱤᱱᱛᱩ ᱵᱤᱥ ᱫᱚ ᱵᱟᱱᱩᱜ ᱠᱚᱣᱟ ᱚᱡᱷᱟ ᱴᱷᱮᱱ ᱮᱢᱚᱱ ᱧᱮᱞ ᱦᱩᱭ ᱠᱟᱱᱟ ᱦᱚᱭᱛᱚ ᱩᱱᱤ ᱵᱤᱧᱮ ᱜᱮᱨ ᱠᱟᱫᱮᱭᱟ ᱠᱤᱱᱛᱩ ᱠᱳᱱᱳ ᱵᱤᱥ ᱵᱟᱹᱱᱩᱜ-ᱟ ᱩᱱᱤᱭᱟᱜ ᱵᱤᱥ ᱩᱱᱤ ᱵᱤᱧᱟᱜ ᱱᱤᱨᱵᱤᱥ ᱠᱤᱱᱛᱩ ᱟᱰᱤ ᱦᱚᱲᱜᱮ ᱵᱟᱝᱠᱚ ᱵᱟᱲᱟᱭᱟ ᱩᱱᱤᱭᱟᱜ ᱵᱤᱥ ᱢᱮᱱᱟᱜ-ᱟ ᱥᱮ ᱵᱟᱝ ᱛᱟᱦᱚᱞᱮ ᱡᱟᱦᱟᱸᱭ ᱵᱤᱧᱟᱜ ᱵᱤᱥ ᱵᱟᱱᱩᱜᱼᱟ ᱩᱱᱤ ᱡᱩᱫᱤ ᱡᱟᱦᱟᱸᱭ ᱜᱮᱨ ᱠᱟᱫᱤ ᱭᱟ ᱩᱱᱤ ᱡᱚᱠᱷᱚᱱ ᱢᱤᱫᱴᱟᱝ ᱚᱡᱷᱟ ᱴᱷᱮᱱᱮ ᱤᱫᱤᱭᱮ ᱠᱟᱱᱟ ᱛᱟᱦᱚᱞᱮ ᱩᱱᱤ ᱡᱟᱭᱦᱳᱠ ᱢᱟᱱᱮ ᱡᱷᱟᱲ ᱯᱷᱩᱸᱠ ᱵᱟ ᱟᱭᱟᱜ ᱪᱮᱫ ᱠᱚᱭ ᱠᱟᱹᱢᱤᱭᱟ ᱛᱚ ᱚᱱᱟ ᱡᱚᱠᱷᱚᱱ ᱵᱷᱟᱜᱤ ᱦᱤᱡᱩᱜ ᱠᱟᱱᱟ ᱛᱟᱦᱚᱞᱮ ᱟᱛᱳ ᱦᱚᱲ ᱠᱚ ᱢᱚᱱᱮᱭᱮᱫᱟ ᱟᱛᱳ ᱦᱚᱲ ᱠᱚ ᱢᱚᱱᱮᱭ ᱫᱟ ᱛᱟᱦᱞᱮ ᱱᱩᱭ ᱜᱮ ᱵᱷᱟᱜᱮ ᱠᱮᱫᱮᱭᱟᱭ᱾ ᱠᱤᱱᱛᱩ ᱚᱱᱟ ᱫᱚ ᱵᱟᱝ ᱩᱱᱠᱩ ᱠᱤᱱᱛᱩ ᱵᱟᱝᱠᱚ ᱧᱮᱞ ᱞᱮ ᱫᱟᱭ ᱡᱮ ᱱᱩᱭᱟᱜ ᱫᱚ ᱵᱤᱥ ᱢᱮᱱᱟᱜᱼᱛᱟᱭᱟᱥᱮ ᱵᱟᱝ ᱱᱩᱭ ᱵᱤᱧᱟᱜ ᱾ ᱠᱤᱱᱛᱩ ᱮᱢᱚᱱ ᱜᱷᱚᱴᱚᱱᱟ ᱦᱩᱭ ᱠᱟᱱᱟ ᱡᱟᱦᱟᱸ ᱦᱚᱭᱛᱳ ᱟᱹᱰᱤ ᱵᱤᱥᱟᱠᱛᱚ ᱵᱤᱧ
ᱵᱤᱥ ᱢᱮᱱᱟᱜ ᱛᱟᱭᱟ ᱚᱱᱠᱟ ᱫᱚ
ᱮᱢᱚᱱ ᱦᱩᱭ ᱠᱟᱱᱟ ᱡᱟᱦᱟᱸ ᱵᱤᱥᱟᱠᱛᱚ ᱵᱤᱧ ᱩᱱᱤ ᱜᱮᱨ ᱠᱟᱛᱮ ᱟᱵᱟᱨ ᱚᱡᱷᱟ ᱴᱷᱮᱱ ᱠᱚ ᱤᱫᱤᱭ ᱠᱟᱫᱮᱭᱟ ᱚᱡᱷᱟ ᱡᱟ ᱡᱷᱟᱲᱯᱷᱩ ᱠᱟᱛᱮᱜ ᱟᱡ ᱠᱤᱱᱛᱩ ᱵᱟᱭ ᱫᱟᱲᱮᱭ ᱠᱟᱫᱟ ᱩᱱᱤ ᱡᱚᱠᱷᱚᱱᱮ ᱧᱮᱞᱮ ᱠᱟᱱᱟ ᱱᱩᱭ ᱨᱩᱜᱤ ᱵᱟᱭ ᱥᱩᱥᱛᱷᱚᱜ ᱠᱟᱱᱟ ᱵᱟᱭ ᱛᱮᱱᱠᱚᱜ ᱠᱟᱱᱟ ᱛᱟᱦᱚᱞᱮ ᱵᱟᱫᱽᱫᱷᱚ ᱠᱟᱨᱛᱮ ᱩᱱᱤ ᱦᱟᱥᱯᱟᱛᱟᱞ ᱠᱚ ᱤᱫᱤᱭᱮ ᱠᱟᱱᱟ᱾ ᱠᱤᱱᱛᱩ ᱡᱚᱠᱷᱚᱱ ᱦᱟᱸᱥᱯᱟᱛᱟᱞ ᱠᱚ ᱤᱫᱤᱭᱮ ᱠᱟᱱᱟ ᱩᱱᱤᱭᱟᱜ ᱛᱚᱠᱷᱚᱱ ᱴᱟᱭᱤᱢ ᱵᱟᱱᱩᱜᱼᱟ᱾ ᱠᱟᱨᱚᱱ ᱰᱟᱠᱛᱟᱨ ᱦᱚᱸ ᱪᱤᱠᱤᱥᱟ ᱞᱟᱹᱜᱤᱫ ᱴᱟᱭᱤᱢ ᱮᱢᱟᱭ ᱦᱩᱭᱩᱜᱼᱟ᱾
ᱦᱳᱭ ᱮᱠᱫᱚᱢ ᱰᱟᱠᱛᱟᱨ ᱫᱚ ᱪᱤᱠᱤᱥᱟ ᱞᱟᱹᱜᱤᱫ ᱟᱰᱤ ᱜᱟᱱ ᱚᱠᱛᱚ ᱜᱮ ᱫᱚᱨᱠᱟᱨᱚᱜ ᱛᱟᱠᱚᱣᱟ ᱥᱚᱝᱜᱮ ᱥᱚᱝᱜᱮ ᱫᱚ ᱪᱮᱫ ᱦᱚᱸ ᱵᱟᱠᱚ ᱪᱤᱠᱟᱹ ᱫᱟᱲᱮᱭᱟᱜᱼᱟ ᱚᱱᱠᱟ, ᱦᱩᱸ
ᱛᱚ ᱟᱞᱤᱧ ᱢᱚᱱᱮᱭᱟ ᱵᱤᱧ ᱜᱮᱞ ᱞᱮᱠᱷᱟᱱ ᱟᱜᱮ ᱞᱟᱦᱟᱛᱮ ᱰᱟᱠᱛᱟᱨ ᱴᱷᱮᱱ ᱤᱫᱤ ᱦᱩᱭᱩᱜᱼᱟ ᱟᱨ ᱡᱮ ᱠᱳᱱᱳ ᱨᱩᱣᱟᱹ ᱦᱟᱹᱥᱩ ᱞᱮᱠᱷᱟᱱ ᱰᱟᱠᱛᱟᱨ ᱴᱷᱮᱱ ᱤᱫᱤᱜᱮ ᱞᱟᱹᱠᱛᱤ ᱠᱟᱱᱟ ᱠᱟᱨᱚᱱ ᱱᱮᱛᱟᱨ ᱟᱹᱰᱤ ᱧᱮᱞᱚᱜ ᱠᱟᱱᱟ ᱦᱚᱭᱛᱚ ᱵᱟᱨ ᱯᱮ ᱫᱤᱱ ᱨᱩᱣᱟᱹᱜ ᱠᱟᱱᱟ ᱠᱳᱱᱳ ᱰᱟᱠᱛᱟᱨ ᱜᱮ ᱰᱟᱠᱛᱟᱨ ᱜᱮ ᱵᱟᱭ ᱫᱮᱠᱷᱟᱣ ᱠᱟᱱᱟ ᱟᱨ ᱥᱮ ᱨᱚᱦᱚᱲ ᱪᱟᱵᱟᱜ ᱠᱟᱱᱟ ᱪᱤᱠᱟᱹᱜ ᱠᱟᱱᱟᱭ ᱠᱤᱱᱛᱩ ᱚᱡᱷᱟ ᱨᱟᱱ ᱠᱚ ᱡᱚᱢ ᱦᱚᱪᱚᱭᱮ ᱠᱟᱱᱟ᱾ ᱥᱮᱥᱨᱮ ᱧᱮᱞᱚᱜ ᱠᱟᱱᱟ ᱚᱡᱷᱟ ᱡᱚᱠᱷᱚᱱ ᱪᱮᱫ ᱦᱚᱸ ᱵᱟᱭ ᱫᱟᱲᱮᱭᱟᱜ ᱠᱟᱱᱟ ᱛᱟᱦᱚᱞᱮ ᱵᱟᱫᱽᱫᱷᱚ ᱠᱟᱨᱛᱮ ᱦᱟᱸᱥᱯᱟᱛᱟᱞ ᱠᱚ ᱤᱫᱤᱭᱮ ᱠᱟᱱᱟ ᱛᱚᱠᱷᱚᱱ ᱦᱟᱸᱥᱯᱟᱞ ᱰᱟᱠᱛᱟᱨᱟᱜ ᱦᱚᱸ ᱠᱤᱪᱷᱩ ᱠᱚᱨᱟᱣ ᱵᱟᱱᱩᱜ-ᱟ ᱩᱱᱤ ᱡᱩᱫᱤ ᱚᱠᱛᱚ ᱵᱟᱢ ᱮᱢᱟᱭ ᱠᱷᱟᱱ ᱛᱟᱦᱚᱞᱮ ᱤᱧ ᱢᱚᱱᱮᱭᱟ ᱱᱤᱭᱟᱹ ᱡᱩᱜᱽ ᱨᱮ ᱛᱤᱸᱜᱩ ᱠᱟ ᱱᱤᱭᱟᱹ ᱠᱚᱫᱚ ᱮᱠᱟᱞᱜᱮ ᱮᱠᱟᱞᱜᱮ ᱟᱸᱫᱷᱟ ᱯᱟᱹᱛᱭᱟᱹᱣ ᱠᱟᱱᱟ᱾ ᱛᱟᱯᱚᱨᱮ ᱟᱹᱰᱤ ᱦᱚᱲ ᱜᱮ ᱢᱮᱱᱟᱜ ᱠᱚᱣᱟ ᱦᱚᱭᱛᱚ ᱟᱛᱚ ᱨᱮ ᱡᱟᱦᱟᱸᱭ ᱪᱤᱠᱟᱹᱭᱮᱱᱟᱭ ᱦᱚᱭᱛᱚ ᱢᱤᱫᱴᱟᱝ ᱢᱟᱱᱮ ᱡᱟ ᱦᱚᱲ ᱢᱮᱱᱟᱭᱟ ᱵᱟᱭ ᱵᱟᱭ ᱵᱮᱥᱳᱜ ᱠᱟᱱᱟ ᱛᱟᱦᱟᱞᱮ ᱵᱟᱫᱽᱫᱷᱳ ᱠᱟᱨᱛᱮ ᱦᱚᱭᱛᱚ ᱡᱟᱦᱟᱸᱭ ᱨᱟᱺᱰᱤ ᱪᱷᱟᱹᱰᱣᱤ ᱠᱟᱱᱟ ᱩᱱᱤ ᱠᱚ ᱞᱟᱹᱭᱟ ᱟᱫᱚ ᱡᱮ ᱱᱩᱭ ᱱᱩᱭ ᱰᱟᱹᱱ ᱠᱟᱱᱟᱭ ᱥᱮ ᱤᱭᱟᱹ ᱠᱟᱱᱟᱭ ᱦᱚᱜᱚᱝᱠᱟ ᱢᱮᱫᱴᱟᱝ ᱮᱠᱷᱚᱱᱳ ᱧᱮᱞᱚᱜ ᱠᱟᱱ ᱜᱮᱭᱟ ᱟᱨ ᱮᱢᱚᱱ ᱦᱚᱸ ᱧᱮᱞᱚᱜ ᱠᱟᱱ ᱜᱮᱭᱟ ᱡᱮ ᱩᱱᱤ ᱩᱱᱤ ᱟᱛᱳ ᱨᱮ ᱦᱚᱭᱛᱚ ᱩᱱᱤ ᱵᱟᱝᱠᱚ ᱫᱚᱦᱚᱭᱮ ᱠᱟᱱᱟ᱾ ᱛᱚ ᱚᱱᱠᱟᱱᱟᱜ ᱚᱵᱷᱤ ᱡᱟᱠᱽ ᱫᱩ ᱦᱟᱡᱟᱨ ᱪᱷᱟᱵᱤᱥ ᱨᱮ ᱦᱮᱡ ᱠᱟᱛᱮ ᱩᱱᱤ ᱚᱵᱷᱤᱡᱳᱜ ᱟᱞᱤᱧ ᱞᱤᱧ ᱢᱚᱱᱮᱭᱟ ᱱᱤᱭᱟᱹ ᱫᱚ ᱟᱸᱫᱷᱟ ᱯᱟᱹᱛᱭᱟᱹᱣ ᱪᱷᱟᱲᱟ ᱪᱮᱫ ᱦᱚᱸ ᱵᱟᱝ ᱠᱟᱱᱟ, ᱱᱤᱭᱟᱹ ᱯᱚᱨ ᱟᱨ ᱠᱤᱪᱷᱩ ᱡᱩᱫᱤ ᱵᱤᱱ ᱞᱟᱹᱭ ᱠᱮᱭᱟ
ᱦᱮᱸ ᱮᱸ ᱟᱹᱞᱤᱧ ᱦᱚᱸ ᱚᱝᱠᱟ ᱫᱚ ᱚᱝᱠᱟ ᱵᱤᱥᱥᱟᱹᱥ ᱫᱚ ᱵᱟᱹᱱᱩᱜ ᱠᱟᱫ ᱛᱟᱹᱞᱤᱧᱟ ᱟᱹᱞᱤᱧ
ᱟᱪᱪᱷᱟ
ᱰᱟᱠᱛᱟᱨ ᱴᱷᱮᱱ ᱪᱟᱞᱟᱣ ᱟᱫᱚ ᱡᱩᱫᱤ ᱮᱸ ᱢᱟᱱᱮ ᱩᱱᱟᱹᱜ ᱜᱟᱹᱦᱤᱨᱟᱜ ᱜᱮ ᱡᱩᱫᱤ ᱟᱡᱟᱨ ᱧᱟᱢ ᱠᱟᱫᱮ ᱩᱱᱤ ᱪᱤᱠᱟᱹᱛᱮ ᱵᱮᱥᱳᱜᱟᱭ? ᱰᱟᱠᱛᱟᱨ ᱴᱷᱮᱱ ᱵᱚᱱ ᱤᱫᱤ ᱞᱮᱠᱷᱟᱱ ᱡᱟᱦᱟᱸ ᱞᱮᱠ ᱠᱟᱨ ᱜᱮ ᱩᱱᱤ ᱫᱚ ᱞᱟᱹᱭ ᱜᱮᱭᱟᱭ ᱡᱟᱦᱟᱱᱟᱜ ᱜᱮ ᱟᱨ ᱚᱡᱷᱟ ᱴᱷᱮᱱ ᱫᱚ ᱮᱸ ᱫᱤᱱᱟᱹᱢ ᱫᱤᱱᱮᱢ ᱤᱫᱤᱭᱮ ᱨᱮᱦᱚᱸ ᱡᱩᱫᱤ ᱟᱢ ᱚᱱᱟ ᱫᱚ ᱡᱩᱫᱤ ᱠᱟᱹᱢᱤ ᱨᱮᱜᱮ ᱵᱟᱝ ᱢᱟᱱᱮ ᱩᱱᱤ ᱫᱚ ᱚᱱᱟ ᱨᱮᱱᱟᱜ ᱨᱟᱱ ᱜᱮ ᱡᱩᱫᱤ ᱵᱟᱭ ᱵᱟᱲᱟᱭᱟ ᱛᱟᱦᱟᱞᱮ ᱩᱱᱤ ᱪᱤᱠᱟᱹᱭ ᱵᱮᱥᱮᱭ-ᱟ ᱩᱱᱤ ᱨᱩᱜᱤ᱾
ᱦᱮᱸ ᱚᱱᱟ ᱜᱮᱛᱚ᱾ ᱛᱟᱞᱦᱮ ᱢᱮᱫᱴᱟᱝ ᱠᱟᱛᱷᱟᱧ ᱚᱡᱷᱟ ᱟᱹᱵᱤᱱ ᱵᱤᱱ ᱵᱤᱥᱥᱟᱹᱥ ᱟᱥᱮ ᱵᱟᱝ ᱮᱠᱷᱚᱱ? ᱟᱹᱵᱤᱱ ᱵᱮᱠᱛᱤᱜᱚᱛᱚ ᱪᱮᱫ ᱵᱤᱱ ᱢᱚᱱᱮ ᱜᱮᱭᱟ?
ᱵᱮᱠᱛᱤᱜᱚᱛ ᱞᱟᱹᱭᱟ ᱮᱸ ᱟᱹᱞᱤᱧ ᱫᱚ ᱱᱚᱝᱠᱟᱞᱤᱧ ᱢᱚᱱᱮᱭ-ᱟ ᱡᱮ ᱮᱸ ᱠᱤᱪᱷᱩ ᱠᱤᱪᱷᱩ ᱠᱷᱮᱛᱨᱮ ᱨᱮᱫᱚ ᱦᱩᱭ ᱦᱚᱸ ᱫᱟᱲᱮᱭᱟᱜ-ᱟ ᱟᱨ ᱠᱤᱪᱷᱩ ᱠᱤᱪᱷᱩ ᱫᱚ ᱵᱟᱝᱟ᱾ ᱟᱫᱚ
ᱟᱪᱪᱷᱟ
ᱟᱞᱤᱧ ᱫᱚ ᱨᱩᱣᱟᱹ ᱦᱟᱹᱥᱩ ᱤᱧ ᱫᱚ ᱮᱸ ᱰᱟᱠᱛᱟᱨ ᱴᱷᱮᱱ ᱪᱟᱞᱟᱣ ᱞᱮᱱᱠᱷᱟᱱ ᱜᱮ ᱱᱟᱯᱟᱭᱚᱜ-ᱟ, ᱚᱡᱷᱟ ᱫᱚ ᱛᱟᱭᱚᱢ ᱠᱟᱛᱷᱟ᱾ ᱢᱟᱱᱮ ᱨᱩᱶᱟᱹ ᱦᱟᱹᱥᱩ ᱠᱚ ᱪᱮ ᱛᱟᱱ ᱠᱚᱨᱮ ᱫᱚ ᱟᱹᱞᱤᱧ ᱫᱚ ᱮᱸ ᱰᱟᱠᱛᱟᱨ ᱪᱮᱛᱟᱱ ᱨᱮᱜᱮ ᱵᱷᱚᱨᱥᱟ ᱫᱚᱞᱤᱧ
ᱚᱠᱟ ᱟᱫᱷᱟ ᱯᱟᱹᱛᱭ ᱪᱮᱛᱟᱱ ᱨᱮᱫᱚ ᱡᱟᱦᱟᱸ ᱞᱤᱧ ᱞᱟᱹᱭ ᱠᱮᱫ ᱫᱚᱢᱮ ᱟᱹᱞᱤᱧᱟᱜ ᱫᱚ ᱯᱟᱹᱛᱭᱟᱹᱣ ᱫᱚ ᱵᱟᱹᱱᱩᱜ ᱛᱟᱹᱤᱧ-ᱟ᱾ ᱜᱮ ᱥᱟᱹᱨᱤᱜᱮ ᱚᱱᱟ ᱠᱟᱱᱟ ᱢᱮᱱᱛᱮ ᱚᱱᱟ ᱫᱚ ᱟᱵᱚᱣᱟᱜ ᱨᱳᱜᱽ ᱟᱡᱟᱨ ᱦᱚᱸ ᱛᱚ ᱦᱩᱭ ᱫᱟᱲᱮᱭᱟᱜ-ᱟ ᱥᱮ, ᱟᱹᱞᱤᱧ ᱫᱚ ᱠᱟ ᱞᱤᱞ ᱢᱚᱱᱮᱭᱟ᱾
ᱟᱪᱪᱷᱟ ᱢᱮᱫᱴᱟᱝ ᱠᱟᱛᱷᱟ ᱢᱮᱱᱟᱜᱟ ᱟᱵᱚ ᱥᱚᱢᱟᱡᱽ ᱨᱮ ᱰᱟᱹᱱ ᱟᱹᱵᱤᱱ ᱪᱮᱫ ᱵᱤᱱ ᱢᱚᱱᱮᱭᱟ ᱰᱟᱹᱱ ᱢᱮᱱᱟᱜ ᱠᱚᱣᱟ ᱥᱮ ᱵᱟᱝ? ᱟᱹᱰᱤ ᱡᱟᱭᱜᱟ ᱨᱮ ᱱᱤᱭᱟᱹ ᱞᱤᱭᱟᱹ ᱧᱮᱞᱚᱜ ᱜᱮᱭᱟ ᱡᱮ ᱱᱩᱭ ᱰᱟᱹᱱ ᱠᱟᱱᱟ ᱱᱩᱭ ᱦᱚᱲ ᱡᱚᱢᱮ ᱠᱟᱱᱟ ᱱᱤᱭᱟᱹ ᱵᱮᱯᱟᱨᱮ ᱪᱮᱫ ᱵᱤᱱ ᱞᱟᱹᱭᱟ?
ᱟᱹᱞᱤᱧ ᱫᱚ ᱦᱮᱸ ᱚᱱᱟ ᱛᱮᱫᱚ ᱱᱚᱣᱟ ᱜᱮᱞᱤᱧ ᱞᱟᱹᱭᱟ ᱟᱹᱞᱤᱧ ᱫᱚ ᱵᱟᱞᱤᱧ ᱵᱟᱲᱟᱭᱟ ᱚᱱᱟ ᱫᱚ ᱦᱟᱸᱜ ᱠᱷᱟᱱ ᱥᱟᱹᱨᱤ ᱠᱟᱱᱟ ᱥᱮ ᱮᱲᱮ ᱠᱟᱱᱟ ᱚᱱᱟᱫᱚ ᱵᱟᱹᱞᱤᱧ ᱵᱟᱲᱟᱭᱟ ᱚᱝᱠᱟ ᱴᱷᱤᱠ ᱫᱚ ᱦᱟᱸᱜ ᱠᱷᱟᱱ ᱵᱟᱹᱞᱤᱧ ᱞᱟᱹᱭ ᱫᱟᱲᱮᱭᱟᱜ ᱠᱟᱱᱟ᱾
ᱟᱪᱪᱷᱟ ᱛᱚ ᱟᱹᱞᱤᱧ ᱟᱹᱞᱤᱧ ᱠᱟᱹᱴᱤᱡ ᱞᱤᱧ ᱞᱟᱹᱭ ᱞᱮ ᱴᱷᱤᱠ ᱟᱪᱷᱮ ᱟᱹᱞᱤᱧ ᱟᱹᱞᱤᱧ ᱱᱤᱡᱮ ᱱᱤᱡᱮ ᱡᱟ ᱢᱚᱱᱮ ᱦᱩᱭᱩᱜ-ᱟ᱾
ᱦᱮᱸ ᱱᱤᱡᱮ ᱡᱟᱦᱟᱸ ᱢᱚᱱᱮ ᱦᱩᱭᱩᱜ ᱚᱱᱟ ᱜᱮ ᱞᱟᱹᱭ ᱵᱤᱱ᱾
ᱦᱩᱸ ᱠᱤᱪᱷᱩ ᱡᱟᱭᱜᱟ ᱮᱢᱚᱱ ᱦᱚᱸ ᱧᱮᱞ ᱠᱟᱱᱟ ᱠᱟᱨᱚᱱ ᱡᱟᱦᱟᱸᱭ ᱰᱟᱠᱛᱟᱨ ᱵᱚᱲᱚ ᱵᱚᱲᱚ ᱰᱟᱠ ᱛᱟᱨ ᱩᱠᱤᱞ ᱵᱟ ᱯᱚᱯᱮᱥᱟᱨ ᱢᱮᱱᱟᱜ ᱠᱚᱣᱟ ᱩᱝᱠᱩ ᱡᱩᱫᱤ ᱵᱷᱟᱜᱮ ᱴᱷᱤᱠ ᱵᱤᱱ ᱞᱳᱠᱠᱷᱳᱭᱟ ᱡᱮ ᱩᱝᱠᱩ ᱛᱤ ᱢᱟᱱᱮ ᱛᱤ ᱠᱟᱹᱴᱩᱵ ᱠᱚᱨᱮ ᱢᱟᱱᱮ ᱟᱹᱰᱤ ᱱᱟᱹᱢᱤ ᱫᱟᱹᱢᱤ ᱢᱤᱫᱴᱟᱝ ᱟᱝᱴᱷᱤ ᱠᱚ ᱦᱚᱨᱚᱜ ᱠᱟᱜᱟ, ᱢᱟᱱᱮ ᱫᱷᱤᱨᱤ ᱠᱚ ᱦᱚᱨᱚᱜ ᱠᱟᱜᱟ᱾ ᱛᱚ ᱱᱚᱰᱮ ᱟᱹᱞᱤᱧᱟᱜ ᱢᱤᱫᱴᱮᱱ ᱠᱚᱥᱪᱮᱱ ᱛᱟᱦᱮᱱᱟ ᱡᱮ ᱩᱱ ᱢᱟᱨᱟᱝ ᱥᱤᱠᱼᱼ ᱥᱤᱠᱠᱷᱤᱛᱚ ᱦᱚᱲ ᱩᱱᱟᱹᱜ ᱦᱩᱭ ᱠᱟᱛᱮᱫ ᱡᱩᱫᱤ ᱮᱠᱷᱚᱱᱳ ᱟᱢ ᱱᱤᱡᱮᱨ ᱯᱚᱛᱤ ᱵᱤᱥᱟᱥ ᱵᱟᱹᱱᱩᱜ ᱢᱮᱭᱟ᱾ ᱟᱢ ᱦᱚᱸ ᱠᱤᱱᱛᱩ ᱢᱤᱫᱴᱟᱝ ᱮᱥᱴᱨᱳ ᱞᱚᱡᱤ ᱚᱱᱠᱟᱱ ᱢᱤᱫᱴᱟᱝ ᱵᱚᱲᱚ ᱚᱡᱷᱟ ᱴᱷᱮᱱ ᱮᱢ ᱪᱟᱞᱟᱣ ᱟᱠᱟᱱᱟ ᱩᱱᱤᱭᱟᱜ ᱯᱚᱨᱟᱢᱚᱨᱥᱚ ᱠᱤᱱᱛᱩ ᱱᱤᱭᱟᱹ ᱠᱚᱢ ᱦᱟᱨᱚᱜ ᱟᱠᱟᱫᱟ, ᱛᱟᱦᱚᱞᱮ ᱟᱵᱤᱱ ᱱᱤᱭᱟᱹ ᱱᱤᱭᱟᱹ ᱜᱮᱵᱤᱱ ᱧᱟᱞᱧᱟᱢᱟ ᱟᱹᱰᱤ ᱡᱟᱭᱜᱟ ᱨᱮᱜᱮᱼᱼ ᱵᱷᱟᱜᱤ ᱛᱮ ᱡᱩᱫᱤᱵᱮᱱ ᱞᱚᱠᱠᱷᱚ ᱠᱚᱣᱟ ᱡᱮ ᱡᱟᱦᱟᱸᱭ ᱵᱚᱲᱚ ᱵᱚᱲᱚ ᱦᱚᱲ ᱩᱱᱠᱩ ᱟᱹᱰᱤ ᱩᱛᱟᱹᱨᱼᱼ ᱛᱤ ᱨᱮ ᱟᱝᱴᱷᱤ ᱠᱚ ᱦᱚᱼᱼ
ᱦᱮᱸ ᱦᱚᱨᱚᱜ ᱦᱮᱸ ᱞᱚᱠᱠᱷᱚ ᱫᱚᱞᱤᱧ ᱢᱚᱱᱮ ᱫᱚᱞᱤᱧ ᱢᱚᱱᱮ ᱜᱮᱭᱟ ᱦᱚᱨᱚᱜ ᱫᱚᱠᱚ ᱦᱚᱨᱚᱜᱼᱼ ᱠᱟᱜ ᱜᱮᱭᱟ ᱧᱮᱞ ᱵᱟᱲᱟ ᱠᱟᱜ ᱜᱮᱭᱟᱞᱤᱧ ᱟᱫᱚ ᱩᱱᱠᱩ ᱦᱚᱸ ᱱᱤᱥᱪᱳᱭ ᱚᱱᱠᱟ ᱮᱸᱻ ᱵᱤᱥᱟᱹᱥ ᱫᱚ ᱢᱮᱱᱟᱜ ᱛᱟᱠᱚ ᱜᱮᱭᱟ ᱡᱮ ᱱᱚᱝᱠᱟ ᱵᱟᱹᱲᱤᱡᱟᱜ ᱥᱮ ᱪᱮᱫ ᱢᱮᱱᱟᱜ ᱜᱮᱭᱟ ᱢᱮᱱᱛᱮ᱾ ᱚᱱᱟ ᱛᱮᱜᱮ ᱠᱚ ᱦᱚᱨᱚᱜ ᱟᱠᱟᱫᱟ ᱯᱟᱞᱮᱫᱼᱼ
ᱦᱮᱸ ᱠᱤᱪᱷᱩ ᱡᱟᱭᱜᱟ ᱟᱹᱞᱤᱧᱟᱜ ᱢᱚᱱᱮ ᱦᱩᱭᱩᱜᱼᱟ ᱡᱮ ᱦᱚᱭᱛᱚ ᱱᱤᱭᱟᱹ ᱫᱷᱟᱹᱨᱛᱤᱼᱼ ᱵᱦᱤᱛᱤᱨ ᱨᱮ ᱵᱷᱟᱜᱮ ᱡᱮ ᱡᱮᱨᱚᱠᱚᱢ ᱢᱮᱱᱟᱜᱼᱟ ᱛᱚ ᱵᱟᱹᱲᱤᱡ ᱡᱤᱱᱤᱥ ᱦᱚᱸ ᱠᱤᱪᱷᱩ ᱦᱚᱭᱛᱚ ᱢᱮᱱᱟᱜᱼᱟ᱾ ᱦᱚᱭᱛᱚ ᱟᱛᱟᱫᱷᱤᱠ ᱵᱟᱵᱚᱫ ᱚᱱᱟ ᱦᱚᱭᱛ ᱵᱟᱵᱚᱱ ᱵᱩᱡᱽ ᱫᱟᱲᱮᱭᱟᱜᱼᱟ᱾ ᱠᱤᱱᱛᱩ ᱠᱤᱪᱷᱩ ᱠᱤᱪᱷᱩ ᱟᱢᱚ ᱜᱷᱚᱴᱱᱟ ᱧᱮᱞ ᱞᱮᱠᱷᱟᱱ ᱜᱮ ᱵᱩᱡᱚᱜᱼᱟ᱾ ᱠᱟᱨᱚᱱ ᱟᱯᱮ ᱥᱮᱫ ᱵᱟᱦᱟ ᱢᱟᱜ ᱢᱚᱬᱮᱸ ᱦᱩᱭᱩᱜ ᱜᱮᱭᱟ? ᱟᱸᱡᱚᱢ ᱫᱟᱵᱤᱱ? ᱟᱹᱞᱤᱧᱟᱜ ᱱᱚᱰᱮ ᱦᱚᱸ ᱢᱤᱫᱴᱟᱱ ᱠᱚᱥᱪᱮᱱ ᱛᱟᱦᱮᱱ ᱜᱮ ᱢᱟᱱᱮᱼᱼ ᱟᱪᱪᱷᱟ ᱢᱟᱱᱮ ᱵᱟᱦᱟᱨᱮ ᱠᱤᱱᱛᱩ ᱵᱚᱼᱼ ᱦᱮᱸ ᱞᱟᱹᱭ ᱫᱟᱞᱤᱧ ᱵᱟᱦᱟ ᱨᱮ ᱡᱟᱦᱟᱸᱭ ᱵᱚᱸᱜᱟ ᱠᱚ ᱟᱬᱜᱚᱱᱟ, ᱛᱚ ᱟᱵᱤᱱ ᱛᱤᱱᱟᱜ ᱵᱤᱱ ᱵᱤᱥᱟᱹᱥᱟᱜᱼᱟ ᱡᱮ ᱱᱩᱠᱩ ᱥᱟᱹᱨᱤ ᱵᱚᱸᱜᱟ ᱠᱟᱱᱟ ᱠᱚ ᱥᱮ ᱮᱲᱮ ᱵᱚᱸᱜᱟ ᱠᱟᱱᱟ ᱠᱚ? ᱱᱤᱡᱮᱨᱟᱜ ᱡᱟ ᱢᱚᱱᱮ ᱦᱩᱭᱩᱜ ᱠᱟᱱᱟ ᱠᱟᱹᱴᱤᱡ ᱡᱩᱫᱤ ᱵᱤᱱ ᱞᱟᱹᱭ ᱠᱷᱟᱱ?
ᱦᱮᱸ ᱱᱤᱡᱮᱨᱟᱜ ᱡᱟᱦᱟᱸ ᱟᱵᱚ ᱱᱚᱣᱟ ᱵᱚᱸᱜᱟ ᱵᱩᱨᱩ ᱦᱮᱸᱼᱼ
ᱦᱮᱸ,
ᱱᱟ ᱠᱩ ᱪᱮᱛᱟᱱ ᱨᱮᱫᱚ ᱵᱤᱥᱟᱥᱼᱼ
ᱨᱲ ᱰᱤᱥᱴᱟᱵ ᱰᱤᱥᱴᱟᱵ ᱟᱠᱟᱱ ᱰᱤᱥᱴᱟᱵ ᱠᱟᱱ ᱛᱟᱹᱵᱤᱱᱟ ᱨᱟᱲ ᱠᱟᱹᱴᱤᱡ?
ᱟᱹᱞᱤᱧᱟᱜ ᱨᱚᱲ ᱵᱟᱝ ᱟᱡᱚᱢ ᱴᱷᱤᱠᱟᱹᱜ ᱠᱟᱱᱟ?
ᱢᱤᱫ ᱫᱷᱟᱣ ᱫᱚ ᱠᱟᱴᱟᱜ ᱠᱟᱱᱟ ᱦᱮᱸ ᱱᱤᱛᱚᱜ ᱟᱸᱡᱚᱢᱚᱜ ᱠᱟᱱᱟ ᱞᱟᱹᱭᱵᱤᱱ?
ᱦᱮᱸ ᱞᱟᱹᱭ ᱵᱤᱱ?
ᱵᱟᱹᱞᱤᱧ ᱟᱸᱡᱚᱢ ᱞᱮᱫᱟ ᱪᱮᱫ ᱵᱤᱱ ᱞᱟᱹᱭ ᱠᱮᱫᱟ ᱞᱟᱦᱟᱛᱮ?
ᱦᱮᱸ ᱞᱟᱹᱭ ᱫᱟᱹᱧ ᱵᱤᱱ ᱟᱞᱮᱥᱮᱫ ᱫᱚ ᱵᱟᱦᱟ ᱦᱩᱭᱩᱜ ᱜᱮᱭᱟ ᱢᱟᱜ ᱢᱚᱬᱮ ᱫᱚ ᱵᱟᱝ ᱦᱩᱭᱩᱜᱼᱟ᱾
ᱦᱮᱸ ᱚᱱᱟ ᱜᱮᱛᱚ ᱞᱤᱧ ᱞᱟᱹᱭ ᱠᱮᱫᱟ ᱡᱟ ᱵᱟᱦᱟ ᱨᱮ ᱡᱟᱦᱟᱸ ᱵᱚᱸᱜᱟ ᱠᱚ ᱟᱬᱜᱚ ᱱᱟ᱾ ᱩᱱᱠᱤ ᱟᱹᱵᱤᱱ ᱪᱮᱫ ᱵᱤᱱ ᱢᱚᱱᱮ ᱜᱮᱭᱟ ᱩᱱᱠᱩ ᱠᱤ ᱥᱟᱹᱨᱤ ᱵᱚᱸᱜᱟ ᱠᱟᱱᱟᱠᱚ ᱥᱮ ᱪᱮᱫ ᱞᱮᱠᱟ ᱡᱩᱫᱤ ᱠᱤᱪᱷᱩ ᱵᱤᱱ ᱞᱟᱹᱭ ᱠᱮᱭᱟ?
ᱛᱚ ᱚᱱᱟ ᱫᱚ ᱵᱟᱞᱤᱧ ᱞᱟᱹᱭᱟ ᱟᱞᱤᱧ ᱫᱚ ᱱᱚᱣᱟᱞᱤᱧ ᱞᱟᱹᱭᱟ ᱡᱮ ᱦᱮᱸ ᱩᱱᱠᱩ ᱵᱚᱸᱜᱟ ᱵᱩᱨᱩ ᱠᱚᱼᱼ ᱪᱮᱛᱟᱱ ᱨᱮᱫᱚ ᱵᱤᱥᱮᱥ ᱫᱚ ᱢᱮᱱᱟᱜ ᱛᱟᱞᱤᱧ ᱜᱮᱭᱟ ᱡᱟᱦᱟᱸ ᱟᱵᱚᱣᱟᱜ ᱢᱮᱫ ᱥᱟᱢᱟᱝ ᱨᱮ ᱧᱮᱞᱚᱜ ᱠᱟᱱᱟ ᱟᱫᱚᱼᱼ ᱵᱟᱹᱧ ᱵᱟᱲᱟᱭᱟ ᱦᱟᱸᱜ ᱠᱷᱟᱱ ᱚᱱᱠᱟ ᱫᱚ᱾
ᱟᱪᱪᱷᱟ᱾ ᱛᱚ ᱟᱞᱤᱧ ᱞᱤᱧ ᱞᱟᱹᱭᱟ ᱢᱟᱱᱮ ᱮᱠᱟᱞ ᱦᱮ ᱡᱮ ᱵᱟᱹᱱᱩᱜ ᱠᱚᱣᱟ ᱛᱟ ᱡᱤᱱᱤᱥ ᱛᱟ ᱦᱚ ᱵᱟᱝ ᱡᱚᱠᱷᱚᱱ ᱟᱵᱚ ᱢᱤᱫ ᱴᱟᱝ ᱢᱟᱱᱮ ᱫᱷᱟᱹᱨᱛᱤ ᱯᱩᱨᱤ ᱨᱮ ᱵᱷᱟᱜᱮ ᱡᱤᱱᱤᱥ ᱢᱮᱱᱟᱜᱼᱟ ᱵᱟᱹᱲᱤᱡ ᱡᱤᱱᱤᱥ ᱦᱚᱸ ᱢᱮᱱᱟᱜ ᱜᱮᱭᱟ᱾ ᱛᱚ ᱚᱱᱟ ᱫᱚ ᱡᱟᱦᱟᱸᱭ ᱤᱭᱟᱹ ᱨᱮᱠᱚ ᱠᱚ ᱵᱤᱥᱟᱹᱥᱟᱜᱼᱟ᱾ ᱛᱚ ᱟᱨ ᱢᱤᱫ ᱴᱟᱝ ᱠᱟ ᱠᱟᱛᱷᱟ ᱟᱹᱞᱤᱧ ᱞᱤᱧ ᱞᱟᱹᱭᱟ᱾ ᱡᱟᱦᱟᱸᱭ ᱦᱚᱲ ᱛᱚ ᱢᱟᱱᱮ ᱟᱹᱰᱤ ᱨᱩᱣᱟᱹᱜ ᱠᱟᱱᱟ ᱠᱚ ᱢᱟᱡᱷᱮ ᱢᱚᱫᱽᱫᱷᱮ ᱜᱮ ᱵᱟᱝᱠᱚ ᱵᱮᱥᱚᱜ ᱠᱟᱱᱟ ᱰᱟᱠᱛᱟᱨ ᱫᱮᱠᱷᱟᱣ ᱠᱟᱛᱮ ᱨᱮᱦᱚᱸ ᱛᱚ ᱩᱱᱤ ᱡᱩᱫᱤ ᱢᱚᱱᱮ ᱭᱟᱭ ᱤᱧ ᱢᱤᱫᱴᱟᱝ ᱚᱡᱷᱟ ᱴᱷᱮᱱ ᱪᱟᱞᱟᱣ ᱠᱟᱛᱮᱫ ᱥᱩᱠᱛᱤᱧ ᱛᱟᱦᱮᱱᱟ ᱵᱷᱟᱜᱤᱧ ᱛᱟᱦᱮᱱᱟ, ᱛᱚ ᱟᱞᱤᱧ ᱢᱚᱱᱮᱭᱟ ᱛᱟᱦᱞᱮ ᱩᱱᱤ ᱰᱟᱠᱛᱟᱨ ᱯᱟᱥᱟᱯᱟᱥᱤ ᱚᱡᱷᱟ ᱴᱷᱮᱱ ᱦᱚᱸ ᱪᱟᱞᱟᱣ ᱪᱟᱞᱟᱣ ᱦᱚᱪᱚᱱᱤᱡ ᱮ᱾ ᱪᱮᱫᱟᱜ ᱥᱮ ᱩᱱᱤ ᱡᱩᱫᱤ ᱢᱟᱱᱮ ᱩᱱᱤ ᱴᱷᱮᱱ ᱪᱟᱞᱟᱣ ᱠᱟᱛᱮᱫ ᱢᱤᱫᱴᱟᱝ ᱢᱚᱱᱳᱡᱳᱜᱽ ᱵᱟᱹᱲᱛᱤᱜ ᱛᱟᱭᱟ ᱢᱚᱱᱮ ᱨᱮᱱᱟᱜ ᱡᱳᱨ ᱵᱟᱹᱲᱛᱤᱜ ᱛᱟᱭᱟ᱾ ᱛᱟᱦᱚᱞᱮ ᱚᱱᱟ ᱠᱷᱚᱱ ᱟᱹᱰᱤ ᱦᱚᱲ ᱠᱚ ᱵᱮᱥᱚᱜ ᱜᱮᱭᱟ᱾ ᱢᱟᱱᱮ ᱨᱩᱣᱟᱹ ᱠᱷᱚᱱ ᱢᱚᱱᱮ ᱡᱳᱨ ᱛᱮᱦᱚᱸ ᱨᱩᱣᱟᱹ ᱫᱚ ᱵᱮᱥᱚᱜ ᱜᱮᱭᱟ ᱟᱹᱰᱤ ᱥᱚᱢᱚᱭ ᱾ ᱛᱚ ᱱᱤᱭᱟᱹ ᱫᱚ ᱢᱟᱱᱮ᱾ ᱦᱮᱸ ᱡᱟᱦᱟᱸᱭ ᱡᱮᱢᱚᱱ ᱠᱚ ᱵᱤᱥᱟᱹᱥᱟ᱾ ᱛᱚᱵᱮ ᱵᱤᱥᱥᱟᱥ ᱦᱚ ᱛᱟᱦᱮ ᱫᱚᱨᱠᱟᱨ ᱛᱚᱵᱮ ᱟᱸᱫᱷᱟ ᱯᱟᱹᱛᱭᱟᱹᱣ ᱚᱱᱠᱟᱱᱟᱜ ᱡᱤᱱᱤᱥ ᱯᱟᱹᱛᱭᱟᱹᱣ ᱫᱚ ᱩᱪᱤᱛ ᱫᱚ ᱵᱟᱝ᱾ ᱛᱚ ᱡᱟᱦᱟᱸ ᱢᱟᱱᱮ ᱢᱤᱫᱴᱟᱝ ᱡᱤᱣᱤᱞᱤᱭᱟᱹ ᱴᱟᱱᱟᱴᱟᱱᱤ᱾ ᱡᱮᱢᱚᱱ ᱦᱚᱭᱛᱳ ᱡᱟᱦᱟᱸᱭ ᱵᱤᱥᱮ ᱡᱚᱢ ᱠᱮᱫᱟ ᱩᱱᱤ ᱵᱚᱛᱚᱨ᱾ ᱯᱨᱚᱛᱷᱚᱢᱚ ᱛᱚ ᱟᱢ ᱰᱟᱠᱛᱟᱨ ᱴᱷᱮᱱ ᱜᱮ ᱤᱫᱤ ᱫᱚᱨᱠᱟᱨ ᱠᱟᱱᱟ ᱠᱳᱱ ᱚᱡᱷᱟ ᱴᱷᱮᱱ ᱤᱫᱤ ᱵᱟᱝ ᱠᱟᱱᱟ᱾ ᱵᱤᱧ ᱮ ᱜᱤᱨ ᱞᱮᱠᱷᱟᱱ ᱟᱱᱮ ᱰᱟᱠᱛᱟᱨ ᱴᱷᱮᱱ ᱜᱮ ᱪᱟᱞᱟᱜ ᱫᱚᱨᱠᱟᱨ ᱠᱟᱱᱟ᱾ ᱛᱟᱨᱯᱚᱨᱮ ᱨᱩᱣᱟᱹ ᱟᱡᱟᱨ ᱠᱚ ᱰᱟᱠᱛᱟᱨ ᱴᱷᱮᱱ ᱜᱮ ᱪᱟᱞᱟᱣ ᱦᱚᱸ ᱫᱚᱨᱠᱟᱨ ᱠᱟᱱᱟ᱾ ᱟᱨ ᱠᱤᱪᱷᱩ ᱡᱩᱫᱤ ᱵᱮᱱ ᱞᱟᱹᱭ ᱠᱷᱟᱱ ᱱᱤᱭᱟᱹ ᱵᱮᱯᱟᱨᱮ ᱾ ᱚ ᱟᱪᱷᱟ᱾
ᱦᱮᱸ᱾ ᱞᱤᱧ ᱦᱚᱸ ᱚᱱᱠᱟ ᱜᱮᱞᱤᱧ ᱢᱚᱱᱮᱭᱟ ᱡᱮ ᱯᱳᱞᱳ ᱫᱚ ᱰᱟᱠᱛᱟᱨ ᱴᱷᱮᱱ ᱾
ᱟᱪᱷᱟ᱾